ᱦᱮᱞᱳ ᱨᱚᱲ ᱵᱟᱝ ᱟᱡᱚᱜ ᱠᱟᱱᱟ ᱦᱮᱸ ᱡᱚᱦᱟᱨᱼᱼ ᱛᱚ ᱟᱯᱮ ᱚᱱᱛᱮ ᱯᱮ ᱛᱚᱞᱟ ᱵᱟᱲᱟ ᱠᱮᱫᱟ ᱥᱮ ᱵᱟᱝ
ᱦᱮᱞᱳ
ᱦᱮᱸ ᱟᱸᱡᱚᱢᱚᱜ ᱠᱟᱱᱟ
ᱦᱳᱭ ᱟᱸᱡᱚᱢᱚᱜ ᱠᱟᱱᱟ ᱨᱚᱲᱵᱮᱱ ᱢᱟᱥᱮ?
ᱦᱚᱸ ᱢᱮᱱᱫᱟᱹᱧ ᱛᱤᱨᱤᱥᱮ ᱡᱩᱱ ᱦᱩᱞ ᱢᱟᱦᱟ ᱱᱤᱭᱮ ᱚᱱᱛᱮ ᱪᱮᱫ ᱞᱮᱠᱟᱯᱮ ᱥᱟᱹᱛ ᱥᱟᱯᱲᱟᱣ ᱵᱟᱲᱟᱣ ᱟᱠᱟᱫᱟ?
ᱟᱪᱪᱷᱟ ᱛᱮᱭᱤᱥ ᱡᱟᱱᱦᱩᱞ ᱢᱟᱦᱟ ᱛᱚ ᱥᱩᱨ ᱥᱮᱴᱮᱨᱮ ᱮᱱ ᱛᱟᱵᱚᱱᱟᱛᱚ ᱚᱱᱟ ᱫᱚ᱾
ᱦᱩᱸ
ᱛᱚ ᱟᱞᱮ ᱱᱚᱛᱮ ᱫᱚ ᱡᱟᱣ ᱥᱮᱨᱢᱟ ᱞᱮᱠᱟᱜᱮ ᱱᱤᱭᱟᱹ ᱵᱟᱨ ᱦᱚᱸ᱾ ᱡᱟᱠ ᱡᱚᱢᱚᱠ ᱛᱮᱜᱮ ᱦᱩᱭᱩᱜ ᱠᱟᱱᱟ ᱦᱞᱩ ᱢᱟᱦᱟ ᱫᱚ᱾ ᱟᱹᱰᱤ ᱫᱤᱱ ᱠᱷᱚᱱ ᱟᱹᱰᱤ ᱡᱟᱠ ᱡᱚᱢᱚᱠ ᱛᱮᱜᱮ ᱢᱟᱱᱟᱣ ᱦᱩᱭᱩᱜᱼᱟ ᱱᱮᱥ ᱦᱚᱸ, ᱟᱹᱰᱤ ᱡᱟᱜᱽᱼᱼ
ᱛᱚ ᱨᱚᱲ ᱨᱚᱲ ᱠᱤᱱᱛᱩ ᱜᱮᱫᱼ ᱜᱮᱫ ᱟᱸᱡᱚᱢᱚᱜ ᱠᱟᱱ ᱛᱟᱦᱮᱸᱫ?
ᱟᱪᱪᱷᱟ ᱱᱤᱛ ᱦᱚᱸ ᱚᱱᱠᱟ ᱜᱮ ᱟᱸᱡᱚᱢᱚᱜ ᱠᱟᱱᱟ?
ᱵᱟᱝ ᱟᱸᱡᱚᱢᱚᱜ ᱠᱟᱱᱟ ᱱᱤᱛᱚᱜ ᱫᱚ᱾
ᱟᱪᱪᱷᱟ ᱟᱨ ᱟᱯᱮ ᱚᱱᱛᱮ ᱜᱮᱼᱼ
ᱟᱞᱮ ᱱᱚᱱᱚᱛᱮ ᱫᱚ ᱦᱩᱞ ᱢᱟᱦᱟ ᱫᱚᱼᱼ ᱛᱚᱵᱮ ᱱᱤᱭᱟᱹ ᱵᱟᱨ ᱫᱚ᱾ ᱟᱠᱚᱨᱮᱱ ᱜᱚᱝᱠᱮ ᱠᱚ ᱢᱟᱨᱟᱝ ᱢᱟᱨᱟᱝ ᱜᱚᱢᱠᱮ ᱠᱚ ᱞᱟᱹᱭ ᱠᱟᱫᱟ ᱥᱮ? ᱦᱩᱞ ᱢᱟᱦᱟ ᱥᱟᱶᱛᱮᱫᱚ ᱦᱟᱱᱟ ᱱᱟᱣᱟ ᱯᱨᱳᱜᱨᱟᱢ ᱥᱮ ᱠᱩᱥᱤ ᱨᱟᱹᱥᱠᱟᱹ ᱞᱮᱠᱟᱱᱟᱜ ᱡᱤᱱᱤᱥ ᱫᱚ ᱵᱟᱵᱚᱱ ᱫᱚᱦᱚ ᱫᱟᱲᱮᱭᱟᱜᱼᱟ᱾
ᱦᱮᱸ
ᱛᱚ ᱛᱚ ᱦᱮᱸ ᱛᱚ ᱚᱱᱟᱛᱮ ᱱᱤᱭᱟᱹ ᱵᱟᱨ ᱫᱚ ᱞᱟᱹᱴᱩ ᱞᱟᱹᱴᱩ ᱢᱟᱨᱟᱝ ᱢᱟᱨᱟᱝ ᱜᱚᱝᱠᱮ ᱠᱚᱜᱮ ᱪᱤᱴᱷᱤ ᱥᱟᱠᱟᱢ ᱛᱮ ᱵᱟᱲᱟᱭ ᱦᱚᱪᱚ ᱦᱩᱭ ᱟᱠᱟᱱᱟ᱾ ᱦᱩᱞ ᱢᱟᱦᱟᱸᱨᱮ ᱥᱟᱱᱟᱢ ᱠᱚᱜᱮ ᱥᱮᱴᱮᱨ ᱠᱚ ᱛᱟᱦᱮᱱ ᱢᱟ ᱡᱮᱢᱚᱱ᱾ ᱟᱨ ᱠᱤᱪᱷᱩ ᱥᱤᱫᱩ ᱠᱟᱹᱱᱩ ᱛᱟᱹᱠᱤᱱᱟᱜ ᱱᱤᱭᱮ ᱠᱤᱪᱷᱩ ᱵᱚᱠᱛᱚᱵᱵᱚ᱾ ᱠᱚ ᱮᱢᱟ ᱮᱢᱟᱵᱚᱱ ᱢᱟ ᱛᱚ ᱚᱱᱠᱟ ᱞᱮᱠᱟ᱾ ᱠᱟᱛᱮᱜ ᱜᱮ ᱫᱚᱦᱚ ᱵᱟᱲᱟ ᱦᱩᱭ ᱠᱟᱱᱟ ᱪᱮᱫᱟᱜ ᱥᱮ ᱥᱤᱫᱩ ᱠᱟᱹᱱᱩ ᱫᱚ, ᱟᱵᱚ ᱥᱟᱱᱛᱟᱲ ᱥᱚᱢᱟᱡᱽ ᱨᱮ ᱞᱟᱹᱜᱤᱫ ᱜᱤᱱ ᱞᱟᱹᱲᱦᱟᱹᱭ ᱞᱮᱫᱟ ᱩᱱᱟᱹᱜ ᱜᱟᱱ ᱤᱝᱨᱮᱡᱽ ᱥᱟᱛᱷᱮ᱾ ᱠᱚᱠᱷᱱᱳ ᱛᱟᱭᱱᱚᱢ ᱨᱮᱜᱮ ᱛᱟᱭᱱᱚᱢ ᱛᱟᱭᱱᱚᱢᱚᱜ ᱜᱮ ᱵᱟᱝᱠᱤᱱ᱾ ᱪᱮᱥᱴᱟᱭᱮᱫ ᱛᱟᱦᱮᱸᱫ ᱦᱚᱭᱛᱳ ᱥᱤᱫᱩ ᱠᱟᱹᱱᱩ, ᱥᱟᱵ ᱠᱟᱛᱮᱱ ᱟᱹᱛᱩᱳ ᱟᱹᱛᱩᱳ ᱛᱮᱠᱚ ᱜᱚᱦᱚᱲ ᱠᱟᱛᱮᱫ ᱟᱵᱚ, ᱥᱟᱱᱛᱟᱲ ᱥᱚᱢᱟᱡᱽ ᱨᱮᱱ ᱥᱤᱫᱩ ᱠᱟᱹᱱᱩ ᱠᱚ ᱥᱩᱦᱤᱫ ᱠᱮᱫ ᱠᱤᱱᱟᱹ ᱛᱚ ᱱᱤᱭᱟᱹ ᱟᱵᱚ, ᱪᱮᱫᱟᱜ ᱛᱤᱨᱤᱥᱮ ᱡᱩᱱ ᱨᱮ ᱩᱱᱠᱤᱱᱟᱜ ᱨᱟᱹᱥᱠᱟᱹ ᱩᱱᱠᱤᱱᱟᱜ, ᱢᱟᱱᱮ ᱨᱟᱹᱥᱠᱟᱹ ᱩᱱᱠᱤᱱᱟᱜ ᱡᱟᱱᱟᱚᱢ ᱫᱤᱱ ᱨᱮ ᱨᱟᱹᱥᱠᱟᱹ ᱱᱤᱭᱮ ᱪᱮᱫ ᱵᱚᱱ ᱫᱚᱦᱚᱭᱟ ᱦᱮᱸ ᱥᱮ ᱵᱟᱝ᱾
ᱦᱳᱭ ᱦᱳᱭ ᱚᱵᱚ ᱵᱚᱱ ᱠᱮᱭᱟ ᱛᱤᱨᱤᱥᱮ ᱡᱩᱱ ᱡᱟᱸᱦᱟ, ᱡᱟᱦᱟᱸ ᱦᱩᱞ ᱢᱟᱦᱟᱸ ᱥᱮ ᱱᱚᱣᱟ ᱨᱮᱫᱚ ᱱᱚᱝᱠᱟ ᱰᱤᱡᱮ ᱞᱟᱜᱲᱮ ᱱᱚᱝᱠᱟ ᱫᱚ ᱦᱩᱭᱩᱜ ᱵᱟᱝ ᱡᱟᱨᱩᱲᱟ᱾
ᱦᱮᱸ,
ᱦᱮᱸ ᱨᱟᱹᱥᱠᱟᱹ ᱫᱚ ᱡᱟᱛᱮ ᱵᱟᱝ ᱦᱩᱭᱩᱜ ᱡᱟᱨᱩᱲᱟ ᱪᱮᱫᱟᱜ ᱥᱮ ᱚᱱᱟ ᱫᱚ ᱦᱩᱞ ᱢᱟᱦᱟᱸ ᱠᱟᱱᱟ ᱥᱮ᱾
ᱦᱮᱸ᱾ ᱩᱱᱠᱤᱱ ᱟᱵᱚ ᱥᱚᱢᱟᱡᱽ ᱞᱟᱹᱜᱤᱫ ᱡᱤᱣᱤ ᱮᱢ ᱠᱟᱛᱮ ᱠᱤᱱ ᱨᱚᱠᱷᱟ ᱥᱮᱠᱤᱱ ᱤᱭᱟᱹ ᱞᱮᱫᱟ ᱚᱱᱟᱛᱮ, ᱟᱨ ᱟᱵᱩ ᱡᱩᱫᱤ ᱱᱤᱝᱠᱟᱹ ᱵᱚᱱ ᱫᱚᱦᱚ ᱵᱟᱲᱟᱭᱟ ᱨᱟᱹᱥᱠᱟᱹ ᱠᱚᱨᱮᱱᱟᱜ᱾ ᱛᱟᱞᱮ ᱛᱚ ᱮᱴᱟᱜ ᱡᱟᱹᱛᱤ ᱠᱚ ᱟᱵᱚ ᱠᱚ ᱢᱮᱛᱟᱣ ᱵᱚᱱᱟ ᱡᱮ ᱱᱩᱠᱤᱱᱟᱜ ᱥᱚᱦᱤᱫ ᱫᱤᱱ ᱨᱮᱦᱚᱸ, ᱠᱩᱣᱟᱜ ᱨᱟᱹᱥᱠᱟᱹ᱾ ᱨᱟᱹᱥᱠᱟᱹ ᱜᱮ ᱵᱟᱝ ᱪᱟᱵᱟᱜ,
ᱨᱟᱹᱥᱠᱟᱹ ᱜᱮ ᱵᱟᱝ ᱪᱟᱵᱟᱜ ᱠᱟᱱ ᱛᱟᱠᱚᱣᱟ ᱦᱳᱭ ᱱᱚᱣᱟ ᱫᱚ, ᱠᱚ ᱨᱚᱲᱟ ᱵᱟᱝ ᱫᱚ ᱵᱟᱝᱟ ᱨᱚᱲ ᱜᱮᱭᱟ ᱠᱚ ᱱᱚᱣᱟ ᱠᱚᱫᱚ᱾
ᱵᱟᱝᱠᱚ ᱨᱚᱲ ᱨᱮᱦᱚᱸ ᱛᱚᱠᱚ ᱢᱚᱱᱮᱭᱟ ᱥᱮ ᱦᱮᱸ ᱥᱮ ᱵᱟᱝ᱾
ᱢᱚᱱᱮᱭᱟ ᱦᱳᱭ ᱨᱚᱲ ᱫᱚ ᱛᱷᱚᱲᱮ ᱩᱥᱟᱹᱨᱟ ᱫᱚ ᱱᱟᱦᱟᱜ ᱛᱷᱚᱲᱮ ᱱᱟᱦᱟᱜ ᱨᱚᱲᱟ, ᱛᱚ ᱢᱚᱱᱮᱭᱟᱭ ᱟᱠᱩ ᱚᱱᱛᱚᱨ ᱨᱮᱠᱚ ᱛᱷᱚ ᱠᱚ ᱨᱚᱲᱟ᱾
ᱦᱮᱸ, ᱟᱨ ᱨᱚᱲ ᱨᱮᱜᱮᱢ ᱪᱤᱠᱟᱹᱭᱮᱭᱟ ᱡᱩᱫᱤ ᱟᱢ ᱵᱟᱹᱞᱤ ᱡᱤᱱᱤᱥ ᱥᱮ ᱵᱟᱹᱲᱤᱡᱟᱜ ᱮᱢ ᱠᱟᱹᱢᱤᱭᱟ ᱦᱮᱸ ᱥᱮ ᱵᱟᱝ᱾
ᱦᱳᱭ ᱦᱳᱭ ᱨᱚᱲ ᱵᱟᱝ ᱮᱢ ᱨᱚᱲ ᱫᱟᱲᱮᱭᱟᱜ, ᱟ ᱱᱤᱡᱮᱨ ᱜᱟᱹᱞᱛᱤ ᱠᱟᱜ ᱟᱢ ᱱᱤᱡᱮᱨ ᱛᱚ ᱛᱷᱚᱲᱟ ᱦᱚᱸ ᱱᱟᱜ ᱮᱢ ᱨᱚᱲ ᱫᱟᱲᱮᱭᱟᱜᱼᱟ ᱵᱟᱝᱮᱢ ᱨᱚᱲ ᱫᱟᱲᱮᱭᱟᱜᱼᱟ᱾
ᱦᱮᱸ, ᱟᱫᱚ ᱦᱳᱭ ᱦᱩᱭ ᱟᱠᱟᱱᱛᱮ ᱱᱤᱭᱟᱹ ᱵᱟᱨ ᱫᱚ ᱚᱱᱮ ᱚᱱᱠᱟ ᱥᱟᱹᱛ ᱥᱟᱯᱲᱟᱣ ᱦᱩᱭ ᱠᱟᱱᱟ ᱛᱚ ᱦᱳᱭᱛᱳ ᱠᱤᱪᱷᱩ ᱡᱟᱭᱜᱟ ᱠᱚᱨᱮ, ᱠᱚ ᱚᱱᱠᱟ ᱠᱚ ᱫᱚᱦᱚ ᱵᱟᱲᱟᱭ ᱛᱟᱵᱚᱱ ᱜᱮᱭᱟ ᱛᱚ᱾ ᱱᱚᱣᱟ ᱠᱟᱛᱷᱟ ᱫᱚ ᱯᱟᱥᱱᱟᱜ ᱜᱮ ᱫᱚᱨᱠᱟᱨ ᱠᱟᱱᱟ ᱦᱮᱸ ᱥᱮ ᱵᱟᱝ᱾
ᱦᱳᱭ ᱯᱟᱥᱱᱟᱜ ᱞᱟᱹᱜᱤᱫ ᱫᱚᱨᱠᱟᱨ ᱠᱟᱱᱟ ᱦᱳᱭ᱾
ᱦᱮᱸ᱾
ᱛᱚ ᱡᱟᱦᱟᱸ ᱡᱟᱭᱜᱟ ᱠᱚᱨᱮ ᱫᱚᱠᱚ ᱫᱚᱦᱚᱭ ᱜᱮᱭᱟ ᱟᱞᱮ ᱱᱤᱭᱟᱸ, ᱛᱷᱟ ᱨᱮᱫᱚ ᱵᱟᱝ ᱜᱮ ᱚᱱᱠᱟ ᱫᱚ ᱰᱤᱡᱮ ᱫᱚ᱾ ᱜᱚᱝᱜᱮ ᱛᱚ ᱱᱚᱝᱠᱟ ᱞᱮᱠᱪᱟᱨ ᱡᱟᱦᱟᱸ ᱱᱚᱝᱠᱟ ᱤᱭᱟᱹ ᱠᱚᱫᱚ ᱛᱟᱦᱮᱱ ᱜᱮᱭᱟ᱾ ᱯᱨᱳᱜᱨᱟᱢ ᱫᱚ ᱢᱮᱱᱠᱷᱟᱱ ᱱᱚᱝᱠᱟ ᱡᱟᱦᱟᱸᱭ ᱰᱤᱡᱮ ᱵᱚᱠᱥ ᱟᱱᱮᱛᱮ᱾ ᱵᱟᱡᱱᱟ ᱦᱚᱸ ᱵᱟᱡᱟᱣ ᱦᱩᱭᱩᱜᱼᱟ ᱱᱚᱝᱠᱟ ᱫᱚ ᱵᱟᱝ ᱦᱩᱭᱩᱜ ᱜᱮᱭᱟ᱾
ᱦᱮᱸ ᱦᱳᱭ, ᱛᱳ ᱚᱱᱟ ᱦᱩᱞ ᱢᱟᱦᱟᱸ ᱯᱚᱨᱮᱨ ᱫᱤᱱ ᱫᱚ ᱫᱚᱦᱚ ᱜᱟᱱᱚᱜᱼᱟ᱾ ᱚᱱᱟ ᱞᱟᱥᱟᱲᱦᱮᱫ ᱛᱮ ᱦᱮᱸᱥᱮ ᱵᱟᱝ᱾
ᱦᱚᱭ ᱦᱮᱸ᱾
ᱦᱳᱭ ᱤᱱᱟᱹ ᱫᱤᱱ ᱨᱮᱫᱚ ᱟᱵᱚ ᱫᱚ ᱱᱚᱣᱟ ᱠᱚᱫᱚ ᱵᱟᱵᱚᱱ ᱠᱚᱨᱟᱣ ᱫᱟᱲᱮᱭᱟᱜᱼᱟ᱾
ᱦᱚᱲ ᱵᱟᱵᱚᱱ ᱠᱚᱨᱟᱣ ᱞᱮᱼᱟ ᱥᱮ ᱦᱩᱞ ᱢᱟᱦᱟᱸ ᱡᱮ, ᱫᱤᱱ ᱨᱮᱵᱚᱱ ᱢᱟᱱᱟᱣ ᱠᱮᱜᱼᱟ ᱛᱚ᱾ ᱟᱨᱦᱚᱸ ᱱᱟᱭᱤᱴ ᱥᱮ ᱱᱟᱭᱤᱴ ᱯᱨᱳᱜᱨᱟᱢ ᱛᱟᱦᱮᱱᱟ ᱱᱚᱝᱠᱟ ᱫᱚ ᱡᱟᱛᱮ ᱵᱟᱝ ᱦᱩᱭᱩᱜ ᱢᱟ ᱛᱚ, ᱱᱚᱣᱟᱜᱮ ᱠᱷᱚᱡᱚᱜ ᱠᱟᱱᱟ ᱡᱟᱛᱮ ᱵᱟᱝ ᱦᱩᱭᱩᱜ ᱢᱟ ᱜᱚᱴᱟ ᱫᱤᱥᱚᱢ ᱜᱮ ᱪᱮᱫᱟᱜ ᱥᱮ ᱥᱳᱥᱟᱞ ᱢᱤᱰᱤᱭᱟ ᱠᱚᱨᱮ᱾ ᱟᱹᱰᱤ ᱜᱟᱱ ᱱᱚᱝᱠᱟ ᱧᱮᱞ ᱧᱟᱢᱚᱜ ᱠᱟᱱᱟ ᱡᱮ ᱦᱩᱞ ᱢᱟᱦᱟ ᱸᱧᱩᱛᱩᱢ ᱨᱮ ᱱᱟᱴ ᱯᱨᱳᱜᱨᱟᱢ ᱯᱩᱨᱟᱹ ᱫᱷᱟᱢᱟᱠᱟ ᱛᱟᱦᱮᱱᱟ ᱾ ᱛᱚ ᱱᱚᱝᱠᱟ ᱡᱟᱛᱮ ᱟᱞᱚ ᱦᱩᱭᱩᱜ ᱢᱟ
ᱦᱮᱸ
ᱦᱩᱸ
ᱱᱚᱣᱟ ᱮᱯᱥ ᱨᱮ ᱦᱮᱡ ᱠᱟᱛᱮᱫ ᱛᱤᱱᱟᱹᱜ ᱫᱤᱱ ᱞᱮᱠᱟ ᱟᱢ ᱫᱚᱢ ᱦᱩᱭ ᱱᱟ᱾
ᱮᱯᱥ ᱨᱮ ᱦᱮᱡ ᱠᱟᱛᱮᱜ ᱦᱩᱭ ᱫᱚ ᱵᱟᱨ ᱥᱚᱯᱛᱟ ᱜᱟᱱ ᱞᱮᱠᱟ ᱦᱩᱭᱩᱜ ᱠᱟᱱᱟ ᱾ᱵᱟᱝ ᱟᱹᱰᱤ ᱟᱭᱢᱟ ᱫᱤᱱ ᱫᱚ ᱵᱟᱝ
ᱦᱮᱸ ᱟᱥᱟ ᱠᱚ ᱨᱮ ᱦᱚᱭᱛᱚ ᱱᱚᱣᱟ ᱮᱯᱥ ᱱᱤ ᱭᱮ ᱡᱷᱚᱛᱚ ᱠᱤᱪᱷᱩ ᱞᱮᱠᱟ ᱜᱮ ᱠᱟᱹᱴᱤᱡ ᱠᱟᱹᱴᱤᱡ ᱫᱚ ᱱᱤᱥ ᱪᱚᱭᱮᱢ ᱵᱟᱲᱟᱭ ᱧᱟᱢ ᱟᱠᱟᱜᱼᱟ᱾
ᱵᱟᱹᱞ ᱵᱩᱡᱷᱟᱹᱣ ᱞᱮᱜ ᱦᱟᱜ
ᱢᱮᱱ ᱫᱟᱹᱧ ᱟᱥᱟ ᱠᱚᱨᱤ ᱱᱚᱣᱟ ᱮᱯᱥ ᱛᱮ ᱠᱤᱪᱷᱩ ᱜᱟᱱ ᱵᱚᱱ ᱵᱟᱲᱟᱭ ᱧᱟᱢ ᱟᱠᱟᱫᱟ ᱪᱮᱫ ᱞᱮᱠᱟ ᱜᱚᱞ ᱯᱚ ᱯᱷᱩ ᱜᱟᱞ ᱢᱟᱨᱟᱣ ᱠᱚ
ᱦᱳᱭ ᱵᱟᱰᱟᱭ ᱫᱚ ᱞᱤᱧ ᱵᱟᱰᱟᱭ ᱟᱠᱟᱜ ᱜᱮ ᱭᱟ ᱡᱟᱦᱟᱸ ᱚᱱᱮ ᱮᱯ ᱨᱮ ᱜᱮ ᱠᱩᱞ ᱟᱹᱭᱤᱭᱟᱹ ᱳᱣᱟᱴᱥᱮᱯ ᱜᱨᱩᱯ ᱨᱮ ᱡᱟᱦᱟᱸᱭ ᱠᱚ ᱠᱩᱞᱼᱟ ᱥᱮ ᱛᱚ ᱚᱱᱟ ᱠᱷᱚᱱ ᱜᱤ ᱚᱱᱟ ᱵᱷᱤ ᱰᱭᱳ ᱧᱮᱞ ᱠᱟᱛᱮᱜ ᱜᱮ ᱵᱟᱰᱟᱭ ᱫᱚ ᱦᱩᱭ ᱠᱟᱱᱟ᱾
ᱦᱮᱸ ᱛᱚ ᱟᱯᱮ ᱭᱟᱜ ᱡᱮᱞᱟ ᱫᱚ ᱚᱠᱟ ᱨᱮ ᱯᱟᱲᱟᱜᱼᱟ᱾
ᱟᱥᱟᱢ ᱨᱮ
ᱟᱥᱟᱢ ᱦᱮᱸ ᱱᱚᱣᱟ ᱠᱚ ᱫᱚ ᱠᱚ ᱱᱚ ᱞᱟᱹᱭ ᱨᱮ ᱦᱚᱸ ᱠᱚ ᱱᱚ ᱵᱟᱝ ᱠᱳᱱᱳ ᱯᱚᱨᱳᱵᱽ ᱞᱮᱢ ᱵᱟᱝ ᱦᱳᱭᱳᱜᱼᱟ᱾
ᱦᱳᱭ
ᱟᱞᱮ ᱫᱚ ᱦᱩᱭᱩᱜ ᱠᱟᱱᱟ ᱯᱩᱨᱩ ᱞᱤᱭᱟ᱾
ᱠᱚᱫᱮᱥᱭᱟ
ᱛᱚ ᱟᱵᱚ ᱥᱟᱱᱛᱟᱲ ᱫᱚ ᱠᱤᱪᱷᱩ ᱫᱚ ᱵᱟ ᱵᱚᱱ ᱡᱩᱢᱤᱫ ᱜᱮᱭᱟ ᱾ᱯᱟᱛᱟ ᱪᱷᱟᱛᱟ ᱨᱮ ᱜᱮ ᱫᱚ ᱢᱮ ᱵᱚᱱ
ᱦᱳᱭ ᱦᱳᱭ ᱡᱮᱫ ᱱᱟ ᱦᱚᱭ ᱵᱟᱹᱵᱩ ᱡᱩᱢᱮᱫ ᱱᱟ ᱥᱟᱱᱛᱟᱲ
ᱦᱮᱸ
ᱯᱟᱛᱟ ᱪᱷᱟ ᱛᱟ ᱨᱮ ᱜᱮ ᱚᱱᱮ ᱠᱚ ᱢᱮ ᱱᱟ ᱦᱟᱹᱰᱤ ᱯᱟᱹᱣᱨᱟᱹ ᱨᱮ ᱜᱮ ᱥᱟᱱ ᱛᱟᱲ ᱫᱚ ᱵᱚ ᱡᱩᱢᱤᱫᱼᱟ᱾
ᱦᱩᱸ
ᱤᱱᱟᱹ ᱠᱷᱚᱱ ᱟᱨ ᱟᱨ ᱜᱮᱞ ᱠᱚᱨᱮ ᱫᱚ ᱡᱩᱢᱤᱫ ᱨᱮ ᱫᱚ ᱵᱟᱢ ᱧᱮᱞᱮ ᱭᱟ ᱦᱟᱹᱱᱤ ᱦᱚᱸ ᱟᱡ ᱛᱟᱦᱮ ᱱᱟ ᱱᱤᱡᱮᱨ ᱦᱚᱸ ᱱᱤᱡᱮᱨ ᱞᱮᱠᱟ ᱛᱮ ᱱᱚᱝ ᱠᱟ ᱫᱚ ᱥᱟᱱᱛᱟᱲ ᱨᱮᱭᱟᱜ ᱡᱩᱢᱤᱫ ᱫᱚ ᱵᱟᱭ ᱦᱤᱡᱩᱜᱼᱟ ᱦᱚᱜ ᱫᱚ
ᱦᱩᱸ ᱛᱚ ᱚᱱᱟ ᱦᱚᱛᱮᱡ ᱛᱮ ᱮᱠᱪᱩᱣᱩᱞᱤ ᱱᱚᱣᱟ ᱮᱯᱥ ᱵᱟᱨᱮ ᱛᱮ ᱞᱟᱹᱭ ᱞᱮ ᱠᱷᱟᱡ ᱫᱚ ᱫᱷᱤ ᱨᱮ ᱫᱷᱤ ᱨᱮ ᱱᱚᱣᱟ ᱮᱯᱥ ᱡᱩᱫᱤ ᱞᱟᱦᱟ ᱥᱮᱫ ᱪᱟᱞᱟᱣ ᱦᱚᱨᱟᱜᱼᱟ ᱛᱟᱞᱮ ᱦᱳᱭ ᱛᱚ ᱥᱟᱶ ᱛᱮ ᱥᱳᱥᱟᱞ ᱢᱤᱰᱤᱭᱟ ᱠᱚ ᱨᱮ ᱦᱟᱱᱟ ᱜᱚᱞᱯᱚ ᱜᱟᱞ ᱢᱟᱨᱟᱣ ᱵᱟᱝ ᱱᱚᱣᱟ ᱮᱯᱥ ᱢᱟᱫᱽ ᱫᱷᱚᱢ ᱛᱮ ᱟᱵᱚ ᱡᱷᱚᱛᱚ ᱦᱚᱲ ᱵᱚᱱ ᱜᱟᱞ ᱢᱟᱨᱟᱣ ᱫᱟᱲᱮ ᱭᱟᱜᱼᱟ ᱦᱮᱸ ᱥᱮ ᱵᱟᱝ
ᱦᱮᱸ ᱦᱳᱭ ᱱᱚᱣᱟ ᱮᱯᱥ ᱨᱮ ᱵᱚ ᱞᱚ ᱠᱟᱛᱮ ᱜᱮ ᱛᱚ ᱟᱭᱢᱟ ᱟᱭᱢᱟ ᱡᱟᱭ ᱜᱟ ᱢᱮᱱᱟᱜᱼᱟ ᱱᱚᱝ ᱠᱟ ᱪᱮᱫ ᱠᱚ ᱪᱚᱝ ᱢᱚᱡᱽ ᱵᱟᱹᱲᱤᱡ ᱡᱷᱚᱛᱚ ᱜᱮ ᱟᱸᱡᱚ ᱢᱚᱜ ᱠᱟᱱᱟ
ᱦᱮᱸ
ᱥᱮᱢ ᱵᱟᱰᱟᱭ ᱛᱤᱭᱳᱜ-ᱟ ᱩᱢᱩᱠ ᱡᱟᱭ ᱜᱟ ᱨᱮ ᱫᱚ ᱱᱚᱝ ᱠᱟ ᱩᱢᱩᱠ ᱡᱟᱭᱜᱟ ᱨᱮ ᱫᱚ ᱱᱚᱝᱠᱟ ᱱᱚᱣᱟ ᱦᱚᱸ ᱛᱷᱚᱲᱟ ᱠᱟᱹᱴᱤᱡ ᱵᱚᱱ ᱟᱸᱡᱚ ᱢᱮᱫᱼᱟ ᱥᱮ ᱵᱚᱱ ᱵᱟᱰᱟᱭ ᱮᱜᱼᱟ
ᱩᱸ
ᱦᱩᱸ
ᱦᱮᱸ ᱟᱫᱚ ᱱᱚᱣᱟ ᱮᱯᱥ ᱡᱩᱫᱤ ᱚᱱᱮ ᱚᱱᱠᱟ ᱮᱱ ᱠᱷᱟᱱ ᱫᱷᱤ ᱨᱮ ᱫᱷᱤ ᱨᱮ ᱡᱩᱫᱤ ᱰᱷᱮᱨ ᱵᱷᱟᱞᱤ ᱰᱮᱵᱷᱽ ᱞᱚᱯ ᱞᱟᱦᱟ ᱥᱮᱫ ᱪᱟᱞᱟᱣ ᱦᱚ ᱨᱟᱜᱼᱟ ᱛᱟᱦᱞᱮ ᱦᱳᱭ ᱛᱚ ᱱᱚᱣᱟ ᱮᱯᱥ ᱨᱮ ᱜᱚᱞ ᱯᱚ ᱵᱟᱲᱟ ᱠᱟᱛᱮᱫ ᱢᱤᱴᱟᱯ ᱵᱚᱱ ᱫᱚ ᱦᱚ ᱠᱮᱭᱟ ᱟᱨ ᱛᱮ ᱵᱚᱱ ᱡᱩᱢᱤᱫ ᱵᱟᱲᱟᱜᱼᱟ ᱚᱱᱠᱟ ᱥᱮᱞᱮᱫ ᱵᱚᱱ ᱛᱟᱦᱮᱱᱟ
ᱤᱱ ᱦᱩᱭᱩᱜ ᱡᱟᱹᱨᱩᱲᱟ
ᱱᱚᱣᱟ
ᱛᱤᱱᱟᱹᱜ ᱫᱤᱱ ᱱᱚᱝ ᱠᱟ ᱵᱚᱱ ᱛᱟᱦᱮ ᱱᱟ ᱵᱟᱵᱚ ᱡᱩᱢᱤᱫ ᱞᱮᱱ ᱠᱷᱟᱱ ᱪᱮᱫ ᱦᱚᱸ ᱵᱟᱝ ᱜᱮ ᱦᱩᱭᱩᱜᱼᱟ
ᱦᱩᱸ
ᱦᱩᱸ
ᱛᱚ ᱟᱨᱚ ᱠᱤᱪᱷᱩ ᱚᱱᱠᱟ ᱜᱮ ᱠᱩᱠᱞᱤ ᱨᱮᱱᱟᱜ ᱛᱮᱞᱟᱹᱧ ᱫᱚᱦᱚ ᱭᱮᱫᱟ ᱟᱢ ᱡᱟᱦᱟᱸ ᱞᱮᱠᱟᱢ ᱵᱩᱡᱮᱫᱼᱟ ᱚᱱᱠᱟ ᱜᱮ ᱮᱢ ᱨᱩᱭᱟᱹᱲ ᱢᱮ᱾
ᱴᱷᱤᱠ ᱜᱮᱭᱟ᱾
ᱟᱵᱚ ᱡᱮ ᱱᱚᱜᱼᱚᱭ ᱮᱸᱫ ᱯᱟᱛᱟ ᱪᱷᱟᱛᱟ ᱠᱚᱨᱮ ᱜᱮ ᱫᱚᱢᱮ ᱵᱩᱞ ᱢᱟᱛᱟᱞ ᱠᱟᱛᱮᱜ ᱵᱚᱱ ᱛᱟᱦᱮᱱᱟ ᱯᱟᱹᱣᱨᱟᱹ ᱧᱩ ᱠᱟᱛᱮᱫ ᱛᱚ ᱱᱚᱣᱟ ᱱᱤᱭᱟᱹ ᱜᱮ ᱟᱢ ᱠᱤᱪᱷᱩ ᱡᱟᱦᱟᱱᱟᱜ ᱡᱟᱦᱟᱸ ᱞᱮᱠᱟ ᱜᱮ ᱞᱟᱹᱭ ᱢᱮ᱾
ᱯᱟᱛᱟ ᱪᱷᱟᱛᱟ ᱠᱚᱨᱮ ᱛᱚ ᱵᱩᱞ ᱢᱟᱛᱟᱞ ᱠᱟᱛᱮ ᱛᱚ ᱯᱟᱛᱟ ᱪᱷᱟᱛᱟ ᱠᱟᱛᱷᱟ ᱵᱤᱱ ᱨᱚᱲ ᱠᱮᱫᱟ ᱛᱚ ᱟᱞᱮ ᱱᱚᱛᱮ ᱫᱚ ᱯᱟᱛᱟ ᱪᱷᱟᱛᱟ ᱨᱮ ᱫᱚ ᱢᱟᱱᱮ ᱦᱟᱺᱰᱤ ᱯᱟᱹᱣᱨᱟᱹ ᱟᱹᱠᱷᱨᱤᱧ ᱵᱚᱱᱫ ᱜᱮᱭᱟ᱾ ᱢᱟᱱᱮ ᱢᱮᱱ ᱞᱮᱠᱷᱟᱱ ᱟᱞᱮ ᱥᱮᱱ ᱫᱚ ᱱᱟᱭᱤᱴ ᱢᱮᱞᱟ ᱫᱚ ᱵᱟᱹᱱᱩᱜᱼᱟ᱾
ᱚᱻ ᱟᱯᱮ ᱥᱮᱫ ᱫᱚ ᱵᱷᱟᱹᱞᱤ ᱦᱩᱭᱩᱜᱼᱟ
ᱦᱮᱸ ᱛᱚ ᱚᱱᱟ ᱠᱷᱟᱹᱛᱤᱨ ᱞᱤᱧ ᱢᱮᱱᱮᱫᱼᱟ, ᱯᱟᱛᱟ ᱪᱷᱟᱛᱟ ᱨᱮ ᱱᱚᱝᱠᱟ ᱵᱩᱞ ᱢᱟᱛᱟᱞ ᱛᱟᱦᱮᱱ ᱛᱚ ᱱᱚᱣᱟ ᱫᱚ ᱵᱮᱥᱟᱜ ᱵᱟᱭ ᱦᱩᱭᱩᱜᱼᱟ ᱛᱚ ᱟᱵᱚ ᱥᱟᱱᱛᱟᱲ ᱥᱚᱢᱟᱡᱽ ᱨᱮᱫᱚ ᱟᱹᱰᱤ ᱜᱟᱱ ᱠᱷᱚᱛᱤ ᱦᱩᱭᱩᱜ ᱠᱟᱱᱟ᱾
ᱪᱮᱫᱟᱜ ᱡᱮ ᱤᱭᱟᱹ ᱯᱟᱛᱟ ᱪᱷᱟᱛᱟ ᱨᱮ ᱡᱩᱫᱤ ᱵᱩᱞ ᱢᱟᱛᱟᱞᱮᱢ ᱛᱟᱦᱮᱱᱟ ᱚᱠᱚᱭ ᱪᱚ ᱱᱟᱥᱮᱱᱟᱜ ᱴᱟᱡ ᱛᱤᱭᱳᱜ ᱠᱮᱫ ᱢᱮᱭᱟ ᱛᱚ ᱤᱱᱟᱹ ᱦᱚᱸ ᱥᱟᱦᱟᱣ ᱞᱟᱹᱜᱤᱫ ᱢᱩᱥᱠᱤᱞ ᱦᱩᱭᱩᱜᱼᱟ᱾ ᱡᱟᱦᱟᱸᱭ ᱡᱩᱫᱤ ᱵᱩᱞ ᱠᱚᱜᱼᱟ ᱰᱟᱠᱥ ᱞᱮᱠᱷᱟᱱ ᱚᱱᱟ ᱦᱚᱸ ᱢᱩᱥᱠᱤᱞ ᱦᱩᱭᱩᱜᱼᱟ᱾ ᱛᱚ ᱱᱚᱣᱟ ᱵᱟᱵᱚᱛ ᱱᱚᱣᱟ ᱠᱷᱟᱹᱛᱤᱨ ᱜᱮ ᱞᱤᱧ ᱢᱮᱱᱮᱫᱼᱟ ᱡᱮ ᱪᱮᱫᱟᱜ ᱥᱮ ᱯᱟᱛᱟ ᱪᱷᱟᱛᱟ ᱱᱚᱝᱠᱟ ᱧᱩ ᱵᱩᱞ ᱧᱩ ᱢᱟᱛᱟᱞ ᱫᱚ ᱵᱮᱥ ᱫᱚ ᱵᱟᱭ ᱦᱩᱭᱩᱜᱼᱟ ᱟᱹᱞᱤᱧ ᱞᱟᱹᱜᱤᱫ ᱠᱷᱟᱹᱛ ᱡᱚᱛᱚ ᱟᱞᱮ ᱱᱚᱛᱮ ᱫᱚ ᱱᱚᱣᱟ ᱠᱷᱟᱹᱛᱤᱨ ᱜᱮᱠᱚ ᱢᱟᱱᱟ ᱠᱮᱜᱼᱟ ᱱᱮᱛᱟᱨ ᱫᱚ, ᱱᱟᱭᱤᱴ ᱯᱨᱳᱜᱨᱟᱢ ᱫᱚ ᱵᱟᱝ ᱦᱩᱭᱩᱜᱼᱟ ᱛᱚ ᱰᱮ ᱯᱨᱳᱜᱨᱟᱢ ᱨᱮᱢᱟ ᱩᱱᱟᱹᱜ ᱵᱩᱞ ᱢᱟᱛᱟᱞ ᱛᱚ ᱦᱩᱭ ᱫᱟᱲᱮᱭᱟᱜᱼᱟ ᱛᱟᱦᱮᱱ ᱦᱟᱲᱟᱢ ᱵᱩᱰᱷᱤ ᱠᱚᱠᱚ ᱛᱟᱦᱮᱱᱟ ᱛᱚ ᱠᱚᱲᱟ ᱡᱩᱣᱟᱹᱱ ᱠᱚᱲᱟ ᱠᱩᱲᱤ ᱠᱚ ᱛᱷᱚᱨ ᱱᱚᱣᱟ ᱫᱤᱱ ᱵᱮᱲᱟ ᱛᱷᱚᱨ ᱵᱟᱭ ᱵᱩᱞ ᱢᱟᱛᱟᱞᱚᱜᱼᱟ ᱛᱚ
ᱚᱱᱟ ᱠᱷᱟᱹᱛᱤᱨ ᱟᱞᱮ ᱱᱚᱛᱮ ᱫᱚ ᱱᱟᱭᱤᱴ ᱢᱮᱞᱟ ᱵᱚᱱᱫᱚ ᱦᱩᱭ ᱮᱱᱟ ᱦᱚᱭ ᱫᱚ ᱟᱞᱮ ᱱᱚᱛᱮ ᱫᱚ ᱱᱟᱭᱤᱴ ᱢᱮᱞᱟ ᱵᱚᱱᱫᱚ ᱦᱩᱭ ᱠᱷᱟᱹᱛᱤᱨ ᱛᱚ ᱵᱩᱞ ᱢᱟᱛᱟᱞ ᱦᱚᱲ ᱛᱷᱚᱲᱟ ᱠᱚ ᱠᱚᱢᱟᱣ ᱢᱟᱱᱮ ᱠᱚᱢᱟᱣᱮᱱᱟ ᱠᱚ᱾ ᱟᱨ ᱟᱞᱮ ᱱᱚᱛᱮ ᱫᱚ, ᱛᱷᱚᱨᱟ ᱵᱩᱞ ᱢᱟᱛᱟᱞ ᱫᱚ ᱟᱞᱮ ᱱᱚᱛᱮ ᱫᱚ, ᱠᱚᱢᱟᱣ ᱮᱱᱟ
ᱚ ᱵᱷᱟᱹᱞᱤ ᱜᱮᱭᱟ ᱟᱨ ᱟᱹᱛᱩ ᱠᱚᱨᱮ ᱚᱱᱮ ᱡᱮ ᱯᱟᱹᱣᱨᱟᱹ ᱦᱟ. ᱰᱤ ᱠᱚᱠᱚ ᱟᱠᱷᱨᱤᱧᱟ?
ᱟᱠᱠᱷᱨᱤᱧ ᱫᱚᱠᱚ ᱟᱠᱷᱨᱤᱧ ᱜᱮᱭᱟ ᱵᱟᱝ ᱫᱚ ᱵᱟᱝ ᱵᱟᱝ ᱫᱚ ᱵᱟᱹᱞᱤᱧ ᱢᱮᱱ ᱮᱫ ᱠᱟᱱᱟ ᱛᱚ ᱟᱠᱷᱨᱤᱧ ᱫᱚᱠᱚᱼᱼ ᱟᱠᱠᱷᱨᱤᱧ ᱜᱮᱭᱟ, ᱛᱚ ᱱᱤᱭᱟᱹ ᱠᱚ ᱮᱴᱟᱜ ᱫᱤᱱ ᱠᱷᱚᱱ ᱱᱚᱣᱟ ᱦᱚᱸ ᱵᱚᱱᱫ ᱦᱩᱭ ᱟᱠᱟᱱᱟ ᱾ ᱟᱠᱷᱨᱤᱧ ᱫᱚᱠᱚ ᱟᱠᱷᱨᱤᱧ ᱪᱮᱫᱟᱜ ᱥᱮ ᱠᱷᱟᱹᱞᱤ ᱮᱱᱮᱢ ᱢᱚᱱᱮᱼᱼ ᱠᱚ ᱢᱮᱱ ᱞᱮᱠᱟ ᱵᱟᱦᱟ ᱥᱚᱨᱦᱟᱭ ᱥᱩᱢᱩᱝ ᱨᱮᱜᱮ ᱱᱚᱛᱮ ᱫᱚ ᱵᱩᱞ ᱢᱟᱛᱟᱞ ᱩᱱᱟᱹᱜ ᱚᱠᱚᱡ ᱫᱚ ᱵᱟᱝᱼᱼ ᱮᱱᱦᱚᱸ ᱵᱩᱞ ᱦᱚᱲ ᱵᱟᱦᱟ ᱥᱚᱨᱦᱟᱭ ᱨᱮᱜᱮ ᱧᱮᱞ ᱛᱤᱭᱟᱹᱜᱟ᱾
ᱦᱩ ᱦᱮᱸ ᱢᱟᱱᱮ ᱚᱱᱟ ᱞᱟᱥᱟᱲᱦᱮᱫ ᱛᱮ ᱵᱟᱠᱷᱟᱡ ᱥᱚᱵ ᱫᱤᱱ ᱡᱩᱫᱤ ᱦᱟᱹᱰᱤ ᱯᱟᱹᱣᱨᱟᱹ ᱨᱮᱢ ᱡᱚᱵᱮ ᱛᱟᱦᱮᱱᱟ ᱚᱲᱟᱜ ᱦᱚᱲ ᱠᱚᱦᱚᱸ ᱠᱚ ᱨᱟᱹᱜᱤ ᱵᱟᱲᱟᱜ ᱜᱮᱭᱟ᱾
ᱚᱲᱟᱜ ᱦᱚᱲ ᱨᱟᱹᱜᱤ ᱢᱟᱱᱮ ᱥᱚᱢᱟᱡᱽ ᱜᱮ ᱵᱟᱹᱲᱤᱡᱚᱜ ᱚᱲᱟᱜ ᱱᱤᱡᱮᱨᱼᱟᱜ ᱜᱷᱟᱨᱚᱸᱡᱽ ᱫᱩᱣᱟᱨ ᱢᱟ ᱵᱟᱹᱲᱤ ᱡᱚᱜ ᱜᱮᱭᱟ ᱛᱚ ᱥᱚᱢᱟᱡ ᱦᱚ ᱵᱟᱹᱲᱤᱡᱚᱜᱼᱟ ᱾
ᱦᱩ ᱚᱱᱮ ᱤᱱᱠᱟᱹ ᱡᱚᱵᱮ ᱠᱚ ᱛᱟᱦᱮᱱᱟ ᱚᱲᱟᱜ ᱠᱚᱨᱮ ᱦᱚᱸ ᱚᱥᱟᱱᱛᱤ ᱦᱮᱸᱥᱮ ᱵᱟᱝ?
ᱟᱨ ᱵᱚᱱ ᱵᱟᱰᱟᱭ ᱜᱮᱭᱟ ᱡᱟᱦᱟᱸᱭ ᱡᱮ ᱵᱷᱩᱞ ᱠᱚᱜᱼᱟ ᱥᱮ ᱩᱱᱤ ᱦᱚᱲᱼᱼ ᱥᱚᱢᱡᱷᱟᱣᱮ ᱞᱟᱹᱜᱤᱫ᱾ ᱟᱹᱰᱤ ᱢᱩᱥᱠᱤᱞ ᱜᱮᱭᱟ ᱚᱲᱟᱜ ᱥᱮᱫ ᱨᱮ ᱦᱮᱡ ᱟᱠᱟᱱᱟᱭ ᱚᱠᱟᱥᱮᱫ ᱨᱮᱪᱚ ᱢᱤᱫ ᱠᱚᱱᱟᱨᱮ ᱫᱩᱲᱩᱵ ᱟᱠᱟᱱᱟᱭ᱾ ᱮᱦᱚᱵ ᱟᱠᱟᱫᱼ ᱟᱭ ᱵᱚᱠᱚᱫ ᱵᱚᱠᱚᱫ ᱜᱚᱸᱫᱚᱨ ᱜᱚᱸᱫᱚᱨ ᱛᱤᱱ ᱜᱷᱟᱹᱲᱤᱡ ᱪᱚᱭ ᱨᱚᱲᱮᱫ ᱠᱟᱱᱟ ᱚᱱᱟ ᱜᱚᱴᱟ ᱧᱤᱫᱟᱹ ᱩᱱᱤ ᱥᱟᱢᱵᱲᱟᱭᱮ ᱞᱟᱹᱜᱤᱫ ᱦᱚᱲ ᱜᱮ ᱵᱟᱢ ᱚᱸᱰᱮ ᱫᱚ ᱵᱟᱢ ᱵᱟᱹᱱᱩᱜ ᱠᱚᱣᱟ ᱵᱟᱢ ᱥᱟᱢᱵᱲᱟᱣ ᱫᱟᱲᱮ ᱣᱟᱭᱟ᱾
ᱦᱩᱸ ᱩᱱᱤ ᱟᱡ ᱮᱠᱞᱟ ᱦᱚᱧ ᱜᱚᱞᱯᱷᱚᱭ ᱜᱮᱭᱟ᱾
ᱦᱮ ᱟᱡ ᱮᱠᱞᱟ ᱦᱚᱸᱭ ᱜᱚᱞᱯᱷᱚᱭ ᱜᱮᱭᱟ ᱪᱮᱫᱟᱜ ᱥᱮ ᱩᱱᱤ ᱟᱡ ᱥᱚᱸᱜᱮ ᱢᱮᱱᱟᱭᱟ ᱥᱚᱸᱜᱮ ᱾
ᱦᱮᱸ ᱢᱮᱱᱟᱭᱟ ᱛᱚ ᱩᱱᱤ ᱢᱟ ᱟᱭᱟᱜ ᱞᱟᱡ ᱨᱮᱜᱮ᱾
ᱟᱭᱟᱜ ᱞᱟᱡ ᱨᱮᱜᱮ ᱟᱡ ᱥᱟᱶ ᱛᱮᱜᱮ ᱢᱮᱱᱟᱭᱟ᱾
ᱦᱮ ᱦᱮ ᱚᱱᱟ ᱦᱚᱸ ᱛᱮ ᱚᱱᱟ ᱤᱭᱟᱹ ᱟᱹᱛᱩ ᱠᱚᱨᱮ ᱫᱚ ᱱᱚᱜᱼᱚ ᱱᱚᱝᱠᱟ ᱫᱚᱨᱠᱟᱨ ᱠᱟᱱᱟ ᱡᱮ ᱯᱚᱨᱚᱵᱽ ᱞᱟᱦᱟ ᱨᱮᱼᱼ ᱛᱮᱜᱮ ᱦᱟᱹᱰᱤ ᱯᱟᱹᱣᱨᱟᱹ ᱵᱚᱱ ᱫᱚᱦᱚᱼᱭᱟ ᱵᱟᱠᱟᱡ ᱟᱛᱩ ᱨᱮᱫᱚ ᱟᱹᱠᱷᱨᱤᱧ ᱵᱟᱝ ᱜᱟᱱᱚᱜᱼᱟ᱾
ᱦᱮ ᱦᱮ
ᱦᱩ ᱟᱨ ᱱᱚᱜᱼᱚᱭᱼᱼ
ᱪᱮᱫ
ᱢᱮᱱᱫᱟᱹᱧ ᱟᱨ ᱱᱚᱜ-ᱚᱭ ᱡᱮ ᱟᱵᱚᱣᱟᱜ ᱯᱟᱛᱟ ᱪᱷᱟᱛᱟ ᱠᱚᱨᱮ ᱦᱟᱱᱟ ᱱᱟᱣᱟ ᱠᱚᱵᱚᱱ ᱵᱮᱵ ᱥᱟᱭᱟ ᱟᱵᱚᱼᱼ ᱵᱟᱡᱟᱨ ᱠᱚᱨᱮ ᱫᱚ ᱵᱤᱥᱤ ᱵᱟᱝ ᱧᱮᱞ ᱧᱟᱢᱚᱜᱼᱟ ᱛᱚ ᱱᱚᱣᱟ,
ᱦᱩ ᱟᱨ ᱵᱟᱡᱟᱨ ᱠᱚᱨᱮ ᱫᱚ ᱵᱟᱝᱵᱚᱱ ᱧᱚᱜ ᱛᱟᱵᱚᱱ ᱫᱚ
ᱢᱮᱱᱟᱜ ᱵᱚᱱᱟ ᱱᱚᱝᱠᱟᱱᱼᱼ ᱟᱨ ᱢᱮᱞᱟ ᱠᱚᱨᱮ ᱫᱚ ᱵᱟᱝ ᱵᱟᱡᱟᱨ ᱠᱚᱨᱮ ᱫᱚ ᱵᱟᱝ ᱦᱩ ᱢᱮᱱᱟᱜᱼᱟ᱾ ᱡᱟᱜᱟ ᱡᱟᱜᱟ ᱛᱮ ᱱᱚᱝᱠᱟ ᱦᱚᱸ ᱛᱚ
ᱟᱨᱚ ᱢᱤᱫᱴᱮᱝ ᱱᱚᱝᱠᱟᱱ ᱠᱩᱠᱞᱤᱧ ᱫᱚᱦᱚᱭ ᱫᱟ ᱡᱮ ᱦᱟᱯᱮ ᱤᱧ ᱢᱤᱫᱴᱮᱝ ᱠᱩᱠᱞᱤᱧ ᱫᱚᱦᱚᱭᱮᱫᱟ ᱟᱨᱚ ᱦᱮᱸ᱾
ᱴᱷᱤᱠ ᱜᱮᱭᱟ ᱾
ᱦᱮᱸ ᱟᱵᱚ ᱥᱟᱱᱛᱟᱲ ᱠᱚ ᱞᱟᱹᱭ ᱵᱟᱲᱟᱼᱼ
ᱵᱟᱹᱞᱤᱧ ᱟᱸᱡᱚᱢ ᱞᱮᱫᱟ ᱦᱟᱜ ᱥᱚᱢᱚᱭ ᱠᱚᱦᱚᱸ ᱦᱩᱭ ᱤᱫᱤ ᱮᱱᱛᱮ ᱠᱷᱟᱹᱛᱤᱨ ᱵᱟᱝᱫᱚ ᱪᱮᱫ ᱵᱟᱝᱞᱤᱧ ᱟᱸᱡᱚᱢᱮᱫ ᱠᱟᱱᱟ ᱛᱚᱵᱮ ᱱᱟᱱᱟᱦᱟ ᱨᱚᱲ?